ᱦᱮᱞᱚ ᱟᱸᱡᱚᱢᱮ ᱫᱟ ᱵᱤᱱ? ᱦᱮᱞᱳᱣ ᱵᱟᱵᱤᱱ ᱟᱸᱡᱚᱢ ᱧᱟᱢ ᱫᱟ᱾
ᱦᱮᱸ ᱟᱸᱡᱚᱢᱚᱜ ᱠᱟᱱᱟ ᱦᱮᱸ ᱴᱷᱤᱠ ᱜᱮ ᱟᱸᱡᱚᱢᱚᱜ ᱠᱟᱱᱟ᱾
ᱪᱮᱫᱠᱟ ᱢᱮᱱᱟᱜ ᱵᱤᱱᱟ?
ᱦᱮᱸ ᱟᱹᱞᱤᱧ ᱦᱚᱸ ᱱᱟᱯᱟᱭ ᱜᱮ ᱱᱤᱛᱚᱜ ᱫᱚ ᱦᱮᱸ ᱱᱟᱯᱟᱭ ᱜᱮ ᱦᱮᱱᱟᱜ ᱞᱤᱧᱟᱹ᱾
ᱚ ᱦᱮ ᱚᱱᱛᱮ ᱫᱚ ᱥᱮᱨᱢᱟ ᱫᱟᱜ ᱫᱚ ᱪᱮᱫᱠᱟᱭ ᱡᱟᱹᱲᱤ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟᱹ᱾
ᱦᱮ ᱱᱛᱮ ᱡᱟᱹᱲᱤ ᱫᱚ ᱱᱤᱛᱚᱜ ᱫᱚ ᱦᱚᱞᱟ ᱢᱟᱫᱷᱮ ᱨᱮ ᱫᱚᱢᱮ ᱡᱟᱹᱲᱤᱭᱟᱜ ᱞᱮᱭᱟ ᱛᱮᱦᱮᱧ ᱫᱚ ᱦᱟᱸᱠ ᱠᱟᱜ ᱞᱮᱭᱟ ᱛᱮᱦᱮᱸᱱ ᱫᱚ ᱵᱟᱭ ᱡᱟᱲᱮ ᱟᱠᱟᱫ ᱞᱮᱭᱟ ᱛᱮᱦᱮᱸᱱ ᱫᱚ᱾
ᱚᱻ
ᱚᱱᱛᱮ ᱟᱯᱮ ᱥᱮᱫ ᱫᱚ?
ᱟᱞᱮᱥᱮᱫ ᱦᱚᱸ ᱛᱮᱦ... ᱟᱞᱮᱥᱮᱫ ᱫᱚ ᱛᱮᱦᱮᱸᱧ ᱦᱚᱭ ᱡᱟᱹᱲᱤᱭᱮᱫ ᱜᱮᱭᱟ᱾
ᱩᱸᱻ᱾ ᱛᱟᱦᱚᱞᱮ ᱨᱚᱦᱚᱭ ᱠᱟᱛᱮ ᱛᱤᱱᱟᱹᱜ ᱜᱟᱱ ᱯᱮ ᱞᱟᱦᱟᱥᱮᱫ ᱯᱮ
ᱨᱚᱦᱚᱭ ᱠᱚᱫᱚ ᱯᱨᱟᱭ ᱡᱷᱚᱛᱚ ᱜᱮ ᱦᱳᱭ ᱦᱮᱡ ᱟᱠᱟᱱᱟ ᱳᱭ ᱠᱚᱭᱮᱠᱴᱟ ᱟᱨ ᱵᱟᱨ ᱯᱮ ᱫᱤᱱ ᱠᱷᱟᱱ ᱜᱮ ᱡᱷᱚᱛᱚ ᱦᱩᱭᱳᱜᱼᱟ ᱨᱚᱦᱚᱭ ᱠᱩᱲᱟᱹᱜᱼᱟ ᱡᱷᱚᱛᱚ᱾ ᱟᱯᱮ ᱥᱮᱫ ᱫᱚ?
ᱨᱚᱦᱭ ᱟᱯᱮᱥ ᱟᱞᱮ ᱥᱮᱫ ᱫᱚ ᱚᱱᱠᱟ ᱫᱚ ᱡᱟᱹᱥᱛᱤ ᱧᱚᱜ ᱵᱟᱭ ᱫᱟᱜ ᱠᱟᱜ ᱞᱮᱭᱟ ᱛᱚ᱾ ᱟᱫᱚ ᱢᱤᱫᱴᱟᱝ ᱵᱟᱨᱮᱭᱟ ᱡᱟᱦᱟᱸ ᱠᱚ ᱜᱤᱰᱭᱟᱹ ᱠᱚ ᱥᱩᱨ ᱥᱩᱯᱩᱨ ᱛᱟᱦᱮᱸ ᱠᱟᱱᱟ ᱚᱱᱟ ᱠᱚᱫᱚᱞᱮ ᱨᱚᱦᱚᱭ ᱟᱠᱟᱫᱟ᱾ ᱟᱨ ᱡᱟᱦᱟᱸ ᱠᱚ ᱵᱟᱝ ᱫᱟᱜ ᱠᱟᱱ ᱛᱟᱞᱮᱭᱟ ᱚᱱᱟ ᱠᱚᱫᱚ ᱟᱣᱨᱤᱞᱮ ᱨᱚᱦᱚᱭᱟ ᱱᱤᱛᱚᱜ ᱦᱚᱸ᱾
ᱚᱻ ᱛᱟᱦᱞᱮ ᱟᱯᱮ ᱫᱚ ᱚᱱᱛᱮ ᱫᱚ ᱥᱮᱨᱢᱟ ᱡᱟᱹᱲᱤ ᱟᱥᱛᱮᱜᱮᱯᱮ ᱨᱚᱦᱚᱭᱟ ᱥᱮ ᱠᱮᱱᱮᱞ ᱫᱟᱜ ᱠᱚᱦᱚᱸ ᱢᱮᱱᱟᱜ ᱜᱮᱭᱟ?
ᱠᱮᱱᱮᱞ ᱠᱚᱫᱚ ᱵᱟᱹᱱᱩᱜ ᱛᱟᱞᱮᱭᱟ ᱟᱻ.. ᱜᱟᱰᱟ ᱞᱮᱠᱟ ᱢᱮᱱᱟᱜ ᱛᱟᱞᱮᱭᱟᱮ ᱩᱱᱟᱹᱜ ᱚᱱᱠᱟ ᱫᱟᱜ ᱫᱚ ᱵᱟᱝ ᱛᱟᱦᱮᱸᱱ ᱜᱮᱭᱟ᱾
ᱚᱻ
ᱡᱩᱫᱤ ᱠᱟᱹᱴᱤᱡ ᱡᱟᱹᱥᱛᱤ ᱧᱚᱜ ᱫᱟᱜᱟ ᱩᱱ ᱫᱚ ᱯᱮᱨᱮᱡ ᱵᱟᱲᱟ ᱞᱮᱠᱷᱟᱱ ᱜᱟᱰᱟ ᱫᱟᱜ ᱛᱮᱜᱮᱞᱮ ᱨᱚᱦᱚᱭ ᱵᱟᱲᱟᱭ ᱜᱮ ᱟᱨ ᱵᱟᱠᱷᱟᱱ ᱫᱚ ᱥᱮᱨᱢᱟ ᱡᱟᱹᱲᱤ ᱵᱷᱚᱨᱥᱟ ᱜᱮ᱾
ᱦᱚ
ᱟᱯᱮ ᱫᱚ ᱪᱮᱫ ᱞᱮᱠᱟ ᱟᱯᱮᱮᱥ ᱫᱚ?
ᱟᱞᱮᱥᱮᱫ ᱢᱟ ᱠᱮᱱᱮᱞ ᱫᱟᱜ ᱦᱚᱸ ᱢᱮᱱᱟᱜ ᱜᱮᱭᱟ ᱚᱱᱟ ᱪᱷᱟᱲᱟ ᱥᱮᱞᱳ ᱦᱚᱸ ᱢᱮᱱᱟᱜᱼᱟ᱾ ᱟᱨ ᱥᱮᱨᱢᱟ ᱡᱟᱹᱲᱤ ᱦᱚᱸ ᱢᱮᱱᱟᱜᱼᱟ ᱡᱷᱚᱛᱚ ᱛᱮᱜᱮ ᱡᱩᱫᱤ ᱥᱮᱨᱢᱟ ᱨᱮ ᱥᱮᱨᱚᱠᱚᱢ ᱵᱟᱭ ᱡᱟᱹᱲᱤᱭᱮᱫᱟ ᱫᱟᱜ ᱛᱟᱦᱚᱞᱮ ᱦᱳᱭ ᱠᱮᱱᱮᱞ ᱫᱟᱜ ᱦᱚᱸ ᱡᱚᱠᱷᱚᱱ ᱠᱚ ᱮᱢᱟ ᱩᱱᱫᱚ ᱚᱱᱟᱛᱮ ᱵᱟᱠᱷᱟᱱ ᱥᱮᱞᱚ ᱛᱮ᱾
ᱛᱟᱦᱚᱞᱮ ᱟᱯᱮ ᱥᱮᱫ ᱫᱚ ᱢᱟᱱᱮ ᱪᱮᱫ ᱛᱮᱯᱮ ᱨᱚᱦᱚᱭ ᱜᱮᱭᱟ᱾ ᱢᱟᱱᱮ ᱴᱨᱮᱠᱴᱚᱨ ᱠᱚᱛᱮ ᱯᱮ ᱥᱤ ᱦᱚᱪᱚᱭ ᱜᱮᱭᱟ ᱥᱮ? ᱱᱟᱦᱮᱞ ᱠᱚ ᱢᱮᱱᱟᱜ ᱛᱟᱯᱮ ᱜᱮᱭᱟ ᱚᱱᱠᱟ?
ᱟᱞᱮ ᱫᱚ ᱵᱟᱱᱟᱨ ᱛᱮᱜᱮ ᱵᱟᱱᱟᱨ ᱛᱮ ᱵᱚᱞᱛᱮ ᱚᱭ ᱦᱚᱭᱛᱚ ᱴᱟᱠᱴᱟᱨ ᱨᱮᱫᱚ ᱮᱢᱱᱤ ᱥᱤ ᱦᱩᱭᱱᱟ ᱛᱟᱨᱯᱚᱨᱮ ᱱᱟᱦᱮᱞ ᱛᱮ ᱟᱨᱚ ᱟᱬᱜᱚᱢᱟᱜ ᱦᱩᱭᱩᱜᱼᱟ ᱛᱟᱨᱯᱚᱨᱮ ᱨᱚᱦᱚᱭ ᱦᱳᱭᱳᱜᱼᱟ᱾
ᱵᱟᱠᱷᱟᱱ ᱦᱚᱜᱼᱚᱭ ᱥᱩᱫᱷᱩ ᱴᱨᱟᱠᱴᱟᱨ ᱛᱮ ᱥᱤ ᱞᱮᱠᱷᱟᱱ ᱫᱚ ᱦᱟᱥᱟ ᱠᱚᱫᱚ ᱠᱟᱹᱴᱤᱡ ᱥᱚᱢᱟᱱ ᱫᱚ ᱵᱟᱝ ᱥᱚᱢᱟᱱᱚᱜ ᱜᱮᱭᱟ ᱡᱟᱦᱟᱸ ᱮᱱᱛᱮᱜ ᱛᱟᱦᱮᱸᱜ ᱛᱮᱫᱚ ᱥᱚᱢᱟᱱ ᱦᱳᱭᱳᱜᱼᱟ᱾
ᱦᱮᱸ ᱴᱨᱟᱠᱴᱟᱨ ᱫᱚ ᱜᱟᱹᱲᱤ ᱠᱚ ᱵᱟᱝ ᱦᱩᱭ ᱞᱮᱱᱠᱷᱟᱱ ᱫᱚ ᱜᱟᱹᱲᱤ ᱞᱟᱜᱟᱜᱼᱟ ᱥᱮ ᱵᱮᱥᱤ ᱧᱚᱜᱼᱟ ᱴᱨᱟᱠᱴᱟᱨ ᱠᱚᱛᱮ ᱥᱤ ᱪᱚ ᱞᱮᱠᱷᱟᱱ ᱫᱚ᱾
ᱦᱮᱸ ᱠᱟᱹᱣᱰᱤ ᱦᱚᱸ ᱞᱟᱜᱟᱜᱼᱟ ᱟᱨ ᱱᱮᱛᱟᱨ ᱫᱚ ᱴᱟᱠᱴᱟᱨ ᱛᱮ ᱵᱮᱥᱤ ᱥᱤ ᱦᱩᱭᱩᱜ ᱠᱟᱱᱟ ᱠᱟᱨᱚᱱ ᱦᱩᱭᱩᱜ ᱠᱟᱱᱟ ᱱᱮᱛᱟᱨ ᱫᱚ ᱦᱚᱜᱼᱚᱭ ᱜᱟᱹᱭ ᱠᱚ ᱵᱟᱹᱱᱩᱜ ᱠᱚᱣᱟᱜ ᱵᱟᱹᱱᱩᱜ ᱞᱮᱠᱟᱜ ᱜᱮ ᱱᱮᱛᱟᱨ ᱫᱚ᱾ ᱡᱷᱚᱛᱚ ᱦᱚᱲ ᱜᱮ ᱠᱚ ᱱᱮᱛᱟᱨ ᱫᱚ ᱵᱟᱠᱚ ᱫᱚᱦᱚᱭᱮᱫ ᱠᱚᱜᱮᱭᱟ ᱜᱟᱹᱭ ᱠᱚᱫᱚ᱾ ᱠᱚ ᱢᱤᱫ ᱵᱟᱨ ᱦᱚᱲ ᱠᱚ ᱫᱚᱦᱚᱭᱮᱫ ᱛᱟᱦᱚᱞᱮ ᱟᱫᱚ ᱜᱟᱹᱭ ᱱᱟᱦᱮᱞ ᱦᱚᱸ ᱵᱟᱝ ᱧᱟᱢᱚᱜ ᱠᱟᱱᱟ᱾ ᱠᱟᱰᱟ ᱱᱟᱦᱮᱞ ᱦᱚᱸ ᱥᱮᱨᱚᱠᱚᱢ ᱫᱚ ᱵᱟᱝ ᱧᱟᱢᱚᱜ ᱠᱟᱱᱟ᱾
ᱟᱨ ᱱᱟᱦᱮᱞ ᱫᱚ ᱡᱟᱦᱟᱸᱭ ᱢᱤᱫ ᱵᱟᱨ ᱦᱚᱲᱟᱜ ᱛᱟᱦᱮᱱ ᱨᱮᱦᱚᱸ ᱱᱮᱛᱟᱨ ᱫᱚ ᱡᱷᱚᱛᱚ ᱦᱚᱲ ᱠᱚ ᱥᱩᱠᱞᱳ ᱯᱟᱹᱨᱠᱟᱹᱣ ᱠᱟᱱᱟ ᱛᱟᱦᱚᱞᱮ ᱠᱟᱰᱟ ᱱᱟᱦᱮᱞ ᱛᱮᱫᱚ ᱵᱟᱝ ᱜᱮᱠᱚ ᱠᱚᱨᱟᱣ ᱞᱟᱹᱜᱤᱫᱚᱜᱼᱟ, ᱞᱟᱸᱭ ᱟᱠᱚ ᱴᱟᱠᱴᱟᱨ ᱛᱟᱦᱮᱱ ᱟᱨᱚ ᱪᱮᱫᱟᱜ ᱩᱱᱟᱹᱜ ᱵᱚᱱ ᱠᱷᱟᱴᱟᱜᱼᱟ᱾
ᱟ ᱱᱤᱛᱟ
ᱴᱨᱟᱠᱟᱨ ᱜᱮ ᱵᱤᱥᱤ ᱪᱚᱞᱛᱤ ᱠᱟᱱᱟ ᱥᱮ ᱴᱨᱟᱠᱴᱟᱨ ᱛᱮ
ᱦᱮᱸ ᱟᱯᱮᱥᱮᱫ ᱫᱚ᱾ ᱟᱯᱮᱥᱮᱫ ᱦᱚᱸ ᱴᱨᱟᱠᱴᱟᱨ ᱛᱮᱜᱮ ᱠᱚ ᱥᱤ ᱦᱚᱪᱚᱭᱮᱫᱟ
ᱦᱳᱭ ᱴᱨᱟᱠᱴᱚᱨ ᱨᱮᱜᱮ ᱥᱩ ᱪᱚ, ᱱᱟᱦᱮᱞ ᱠᱚ ᱢᱟᱱᱮ ᱚᱠᱛᱚ ᱨᱮ ᱵᱟᱝ ᱧᱟᱢᱚᱜᱼᱟ ᱥᱮ ᱡᱟᱦᱟᱸ ᱵᱮᱥᱛᱚ ᱨᱮ ᱢᱮᱱᱟᱜ ᱠᱚᱣᱟ᱾
ᱦᱩᱸ ᱦᱩᱸ
ᱟᱫᱚ ᱚᱱᱟᱛᱮ ᱴᱟᱠᱴᱟᱨ ᱛᱮᱠᱷᱟᱱ ᱫᱚ ᱚᱞᱯᱚ ᱥᱚᱢᱚᱭ ᱨᱮᱜᱮ ᱪᱟᱲ ᱧᱚᱜ ᱦᱩᱭᱩᱜ-ᱟ᱾
ᱦᱩᱸ ᱪᱟᱲ ᱧᱚᱜ ᱦᱚᱸ ᱦᱩᱭᱩᱜ ᱠᱟᱱᱟ ᱠᱤᱱᱛᱩ ᱟᱫ ᱦᱚᱜᱼᱚᱭ ᱴᱟᱠᱴᱟᱨ ᱛᱮ ᱥᱤ ᱞᱮᱠᱷᱟᱱ ᱟᱨᱚ ᱦᱚᱜᱼᱚᱭ ᱠᱮᱨᱳᱥᱤᱱ ᱠᱚᱦᱚᱸ ᱵᱮᱥᱤ ᱜᱮ ᱞᱟᱜᱟᱜ ᱠᱟᱱᱟ᱾ ᱥᱩᱱᱩᱢ ᱚᱠᱚᱭᱮ ᱮᱢᱛᱮ? ᱯᱮᱴᱨᱳᱞ ᱚᱠᱟ ᱫᱚ ᱡᱮᱢᱚᱱ ᱯᱮᱴᱨᱳᱞ ᱛᱮ ᱰᱤᱡᱮᱞ ᱤᱭᱟᱹᱛᱮ ᱠᱮᱨᱳᱥᱤᱱ ᱛᱮ ᱡᱟᱦᱟᱸ ᱜᱮ ᱢᱤᱫᱴᱟᱝ ᱫᱚ ᱞᱟᱜᱟᱜ ᱠᱟᱱ ᱜᱮᱭᱟ᱾ ᱛᱟᱞᱚᱦᱮ ᱱᱚᱣᱟ ᱠᱚ ᱢᱤᱫᱴᱟᱝ ᱠᱷᱚᱨᱪᱟ ᱦᱚᱸ ᱵᱮᱥᱤ ᱠᱟᱱᱟ ᱟᱨ ᱥᱚᱵᱽ ᱥᱩᱚᱢᱚᱭ ᱫᱚ ᱧᱟᱢ ᱦᱚᱸ ᱵᱟᱝ ᱧᱟᱢᱚᱜᱚᱜᱼᱟ, ᱤᱱᱟᱹ ᱦᱚᱛᱮᱜ ᱛᱮ ᱵᱮᱥᱤᱨ ᱵᱷᱟᱜ ᱥᱚᱢᱚᱭ ᱜᱮ ᱱᱚᱣᱟ ᱤᱭᱟᱹᱛᱮ ᱱᱟᱦᱮᱞ ᱛᱮᱜᱮ ᱵᱷᱟᱜᱮ ᱠᱚᱜᱼᱟ, ᱠᱤᱱᱛᱩ ᱟᱫᱚ ᱱᱤᱛᱚᱜ ᱫᱚ ᱱᱟᱦᱮᱞ ᱫᱚ ᱚᱱᱮ ᱵᱟᱝ ᱧᱟᱢᱚᱜ ᱠᱷᱟᱱ, ᱦᱚᱲᱦᱚᱸ ᱟᱹᱰᱤ ᱞᱟᱦᱤᱡ ᱞᱟᱦᱟ ᱠᱷᱚᱱ ᱠᱚ ᱡᱚᱜᱟᱲ ᱫᱚᱦᱚ ᱠᱟᱜ ᱠᱟᱱᱟ᱾ ᱱᱚᱜᱚ ᱱᱚᱝᱠᱟ ᱵᱟᱝ ᱧᱟᱢ ᱞᱮᱱᱠᱷᱟᱱ ᱛᱚᱠᱷᱚᱱ ᱫᱚᱚᱱᱠᱟ ᱱᱟᱦᱮᱞ ᱛᱮᱜᱮ ᱠᱚ ᱥᱤ ᱦᱚᱪᱚᱭᱮᱫᱟ
ᱵᱟᱠᱷᱟᱱ ᱫᱚ ᱱᱚᱛᱮ ᱫᱚ ᱥᱚᱵᱽ ᱥᱚᱢᱚᱭ ᱴᱟᱠᱴᱟᱨ ᱜᱮᱠᱚ ᱯᱟᱸᱡᱟᱭᱮᱫᱟ ᱛᱚ ᱦᱚᱲ ᱫᱚ᱾
ᱦᱳᱭ ᱦᱳᱭ ᱟᱫᱚ ᱴᱨᱟᱠᱴᱟᱨ ᱛᱮᱜᱮ ᱡᱚᱛᱚ ᱠᱤᱪᱷᱩ ᱦᱩᱭᱩᱜᱜ ᱠᱟᱱᱟ ᱛᱚ ᱦᱩᱲᱩ ᱟᱹᱜᱩ ᱴᱷᱮᱱ ᱠᱷᱚᱱᱟᱜ
ᱦᱮᱸ ᱦᱮᱸ ᱟᱫᱚ ᱦᱚᱜᱼᱚᱭ ᱡᱮ ᱴᱟᱠᱴᱟᱨ ᱛᱮ ᱱᱮᱛᱟᱨ ᱠᱚ ᱥᱤ ᱦᱚᱪᱚᱭᱮᱫᱟ ᱱᱚᱣᱟᱛᱮ ᱟᱨᱚ ᱧᱮᱞᱚᱜᱚᱜ ᱠᱟᱱᱟ ᱜᱟᱹᱭ ᱰᱟᱹᱝᱨᱤ ᱢᱟ ᱚᱠᱚᱭ ᱦᱚᱸᱜᱮ ᱵᱟᱠᱚ ᱫᱚᱦᱚᱭᱮᱫ ᱠᱚᱣᱟ ᱢᱤᱫᱴᱟᱝ ᱜᱟᱹᱭᱮᱢ ᱫᱚᱦᱚ ᱞᱟᱹᱭ ᱠᱷᱟᱱ ᱢᱟ ᱫᱚᱢᱮᱜᱮ
ᱠᱷᱟᱴᱞᱤ ᱠᱷᱟᱹᱴᱱᱤ ᱠᱚ ᱵᱤᱥᱤᱜ ᱠᱟᱱᱟ ᱢᱤᱫᱴᱟᱝ ᱦᱚᱲ ᱞᱮᱠᱟᱜᱮ ᱩᱱᱤ ᱥᱟᱨᱟ ᱫᱤᱱ ᱩᱱᱤ ᱛᱟᱭᱚᱢ ᱨᱮᱜᱮ ᱠᱷᱟᱴᱼᱼ ᱚᱠᱟᱴᱟᱜ ᱦᱩᱭᱩᱜ ᱠᱟᱱᱟ ᱟᱹᱛᱤᱧ ᱤᱫᱤᱭᱮ ᱦᱩᱭᱩᱜ ᱠᱟᱱᱟᱼᱼ ᱠᱚᱨᱮ ᱜᱷᱟᱴᱟᱣᱟᱭ ᱦᱩᱭᱩᱜ ᱠᱟᱱᱟ ᱡᱚᱢ ᱠᱚᱼᱼ ᱥᱮᱨᱚᱠᱚᱢ ᱵᱟᱢ ᱮᱢᱟᱭ ᱠᱷᱟᱱ ᱚᱱᱤ ᱦᱚᱸᱛᱚ ᱪᱤᱠᱟᱹᱛᱮ ᱫᱚᱦᱚᱭᱮ ᱦᱩᱭᱩᱜᱼᱟ ᱛᱟᱦᱚᱞᱮ ᱚᱱᱟ ᱦᱚᱛᱮᱡ ᱛᱮ ᱱᱤᱛᱚᱜ ᱫᱚ ᱚᱱᱟ ᱦᱚᱲ ᱚᱱᱟ ᱠᱷᱟᱴᱟᱣ ᱦᱚᱸ ᱵᱟᱠᱚ ᱠᱷᱟᱴᱟᱣ ᱞᱟᱹᱜᱤᱫᱚᱜ ᱠᱟᱱᱟ᱾ ᱠᱷᱟᱴᱟᱣ ᱠᱷᱟᱱ ᱫᱚ ᱠᱳᱱᱚ ᱠᱷᱚ ᱤᱭᱟᱹᱜᱮ ᱠᱷᱟᱴᱟᱣ ᱜᱮ ᱵᱟᱝ ᱞᱟᱜᱟᱜ ᱠᱟᱱᱟ ᱩᱱᱠᱩ ᱛᱟᱭᱚᱢ ᱨᱮ ᱠᱷᱚᱨᱪᱟ ᱦᱚᱸ ᱠᱷᱚᱨᱪᱟᱜ ᱠᱟᱱᱟ ᱠᱤᱱᱛᱩ ᱚᱱᱮ ᱢᱤᱫ ᱥᱩᱢᱚᱭ ᱵᱚᱪᱷᱚᱨ ᱨᱮ ᱥᱮ ᱵᱟᱨᱪᱷᱚᱨ ᱡᱚᱠᱷᱚᱱ ᱜᱮᱼᱼ ᱠᱚ ᱥᱤ ᱦᱚᱪᱚ ᱭᱮᱫᱟ ᱢᱤᱫ ᱪᱷᱚᱴ ᱵᱟᱠᱷᱟᱱ ᱵᱟᱨ ᱪᱷᱚᱴ ᱤᱱᱟᱹ ᱨᱮᱜᱮ ᱡᱟ ᱠᱷᱚᱨᱪᱟ ᱫᱚ᱾ ᱟᱨᱚ ᱜᱟᱹᱭ ᱫᱚᱦᱚ ᱢᱟ ᱦᱟᱸᱟᱜ ᱠᱷᱟᱱ ᱥᱟᱨᱟ ᱵᱚᱪᱷᱚᱨ ᱜᱮ ᱠᱷᱚᱨᱪᱟ ᱫᱚ ᱵᱮᱥᱤᱜ ᱠᱟᱱᱟ᱾
ᱦᱳᱭ ᱫᱚᱦᱚ ᱞᱮᱠᱷᱟᱱ ᱫᱚ ᱡᱚᱛᱚ ᱞᱟᱜᱟᱜᱼᱟ ᱥᱮ
ᱦᱩᱸ ᱟᱫᱚ ᱦᱮᱸ ᱜᱟᱹᱭ ᱫᱚᱦᱚ ᱞᱮᱠᱷᱟᱱ ᱡᱮᱢᱚᱱ ᱱᱚᱜᱼᱚᱭᱼᱼ ᱤᱭᱟᱹ ᱠᱚᱦᱚᱸ ᱜᱩᱨᱤᱡ ᱨᱮᱭᱟᱜ ᱥᱟᱨ ᱪᱟᱯᱟᱱ ᱠᱚᱦᱚᱸ ᱠᱟᱹᱴᱤᱡ ᱠᱚᱢᱚᱜ ᱠᱟᱱᱟ ᱫᱚᱠᱟᱱ ᱠᱷᱚᱱ ᱥᱟᱨ ᱪᱟᱯ ᱥᱟᱨ ᱠᱮᱢᱤᱠᱮᱞ ᱨᱮᱭᱟᱜ ᱡᱟᱦᱟᱸ ᱚᱱᱟ ᱠᱚᱫᱚ ᱵᱟᱵᱚᱱᱼᱼ
ᱟᱹᱜᱩᱭᱮᱫ ᱛᱟᱦᱮᱸᱜ ᱠᱤᱱᱛᱩ ᱱᱤᱛᱚᱜ ᱫᱚ ᱦᱚᱜᱼᱚᱭ ᱜᱟᱹᱭ ᱡᱮᱦᱮᱛᱩ ᱵᱟᱹᱱᱩᱜ ᱠᱚᱣᱟ ᱱᱤᱛᱚᱜ ᱫᱚ ᱚᱱᱟ ᱠᱚᱜᱮ ᱡᱟᱹᱥᱛᱤᱜ ᱠᱟᱱᱟ ᱠᱮᱢᱤᱠᱮᱞ ᱜᱮ ᱵᱮᱵᱚᱦᱟᱨᱚᱜ ᱠᱟᱱᱟ ᱥᱟᱫ ᱪᱟᱯᱟᱱ ᱦᱤᱥᱟᱹᱵ ᱛᱮᱫᱚ᱾ ᱜᱟᱹᱭ ᱜᱩᱨᱤᱡ ᱫᱚ ᱠᱷᱩᱵ ᱠᱚᱢ ᱜᱮ ᱧᱟᱢᱚᱜᱚᱜ ᱠᱟᱱᱟ᱾
ᱟᱯᱮ ᱥᱮᱫ ᱫᱟᱬᱟ ᱚᱠᱟ ᱚᱠᱟᱥᱮᱱᱟᱜ ᱫᱤᱥᱚᱢ ᱠᱟᱱᱟ ᱟᱯᱮ ᱥᱮᱫ ᱫᱚ?
ᱟᱞᱮᱥᱮᱫ ᱫᱚ ᱱᱚᱣᱟ ᱫᱚ ᱵᱤᱞᱟᱹᱛ ᱫᱤᱥᱚᱢ ᱠᱟᱱᱟ᱾
ᱵᱤᱥᱨᱟ
ᱟᱯᱮ ᱫᱚ?
ᱟᱞᱮ ᱦᱚᱸ ᱟᱞᱮ ᱫᱚ ᱵᱩᱨᱩ ᱵᱩᱨᱩ ᱫᱤᱥᱚᱢ
ᱛᱟᱦᱚᱞᱮ ᱱᱤᱛᱚᱜ ᱛᱟᱦᱚᱞᱮ ᱱᱤᱛᱚᱜ ᱢᱟ ᱵᱩᱨᱩ ᱠᱚᱨᱮᱫ ᱫᱚ ᱫᱚᱢᱮ ᱳᱫ ᱯᱷᱩᱴᱠᱟᱹ ᱠᱚᱠᱚ ᱧᱟᱢᱚᱜ ᱠᱟᱱ ᱜᱮᱭᱟ᱾ᱛᱟᱦᱚᱞᱮ ᱟᱯᱮᱥᱮᱫ ᱫᱚ ᱛᱤᱱᱟᱹᱜ ᱯᱮ ᱟᱹᱜᱩᱭᱮᱫ ᱠᱚᱣᱟ, ᱥᱮᱸᱫᱽᱨᱟ ᱟᱹᱜᱩᱭᱮᱫ ᱠᱚᱣᱟ ᱯᱮ ᱛᱤᱱᱟᱹᱜ ᱳᱫ ᱯᱷᱩᱴᱠᱟᱹ ᱠᱚ
ᱱᱤᱛᱳ ᱫᱚ ᱟᱹᱞᱤᱧ ᱫᱚ ᱚᱱᱮ ᱚᱲᱟᱜ ᱠᱚᱫᱚ ᱵᱟᱞᱤᱧ ᱪᱟᱞᱟᱜᱣ ᱠᱟᱱᱟ ᱦᱚᱥᱴᱮᱞ ᱠᱚᱨᱮᱜᱞᱤᱧ ᱛᱟᱦᱮᱸᱱ ᱵᱟᱲᱟᱜ ᱜᱮᱭᱟ ᱛᱚ
ᱚ
ᱟᱫᱚ ᱡᱚᱠᱷᱚᱱ ᱪᱟᱞᱟᱣ ᱵᱟᱲᱟ ᱦᱩᱭᱩᱜᱼᱟ ᱩᱱ ᱥᱚᱢᱚᱭ ᱪᱟᱞᱟᱣ ᱵᱟᱲᱟ ᱦᱩᱭᱩᱜ ᱜᱮ ᱥᱮᱛᱟᱜ ᱵᱷᱚᱨᱛᱤ ᱨᱮ ᱪᱟᱞᱟᱣ ᱦᱟᱞᱟᱝ ᱠᱚᱫᱚ ᱩᱱᱠᱩ ᱠᱚ ᱧᱟᱢ ᱫᱚ ᱱᱚᱱᱚᱛ ᱫᱚᱢᱮ ᱠᱚ ᱧᱟᱢᱚᱜᱼᱟ ᱟᱞᱮ ᱥᱮᱫ ᱫᱚ
ᱚ
ᱥᱮᱛᱟᱜ ᱨᱮ ᱪᱟᱞᱟᱜ ᱨᱮᱱᱟᱜ ᱠᱟᱨᱚᱱ ᱫᱚ ᱱᱼ ᱡᱮ ᱵᱟᱠᱷᱟᱱ ᱡᱚᱛᱚ ᱦᱚᱲ ᱪᱟᱞᱟᱜ ᱟᱠᱚ ᱥᱮ
ᱦᱮᱸ ᱦᱮᱸ
ᱦᱮᱸ ᱵᱟᱠᱷᱟᱱ ᱯᱚᱨᱮᱛᱮᱢ ᱪᱟᱞᱟᱣ ᱞᱮᱱᱠᱷᱟᱱ ᱫᱚ ᱡᱚᱛᱚ ᱠᱚ ᱢᱟᱱᱮ ᱧᱟᱢ ᱵᱟᱢ ᱧᱟᱢᱟ
ᱚ
ᱟᱯᱮᱥᱮᱫ ᱫᱚ ᱚᱢᱚᱱᱚᱜ ᱜᱮᱭᱟᱹ
ᱵᱟᱝ ᱵᱟᱝ ᱟᱞᱮ ᱥᱮᱫ ᱫᱚ ᱥᱮᱨᱚᱠᱚᱢ ᱳᱫ ᱯᱩᱴᱠᱟᱹ ᱠᱚᱫᱚ ᱵᱟᱹᱱᱩᱜ ᱠᱚᱣᱟ ᱵᱤᱨ ᱜᱮ ᱵᱟᱹᱱᱩᱜᱼᱟ ᱟᱞᱮᱥᱮᱫ ᱫᱚ ᱦᱚᱜ ᱚᱭ ᱱᱤᱛᱚᱜ ᱳᱫ ᱠᱚᱫᱚ ᱛᱟᱹᱣ ᱧᱟᱢᱚᱜ ᱠᱟᱱ ᱜᱮᱭᱟ ᱦᱚᱜ ᱚᱭ ᱵᱩᱥᱩᱵ ᱩᱫ ᱠᱚ ᱛᱚᱨ ᱤᱭᱟᱹ ᱢᱚᱛᱟᱢ ᱩᱫ ᱠᱚ ᱤᱱᱟᱹ ᱠᱚᱜᱮ ᱡᱟ ᱧᱟᱢᱚᱜᱚᱜᱼᱟ ᱮᱢᱱᱤ ᱮᱴᱟᱜ ᱳᱫ ᱠᱚᱫᱚ ᱵᱟᱝ ᱧᱟᱢᱚᱜᱚᱜᱼᱟ
ᱡᱮᱢᱚᱱ ᱟᱯᱮ ᱵᱤᱨ ᱫᱤᱥᱚᱢ ᱫᱚᱧ ᱟᱸᱡᱚᱢ ᱟᱠᱟᱫᱟ ᱛᱚᱨᱚᱢᱟᱱ ᱩᱫ ᱠᱚ ᱯᱟᱴᱠᱟ ᱩᱫ ᱠᱚ ᱫᱚᱢᱮ ᱧᱟᱢᱚᱜᱚᱜᱼᱟ ᱯᱩᱴᱠᱟᱹ ᱠᱚᱦᱚᱸ ᱫᱚᱢᱮ ᱧᱟᱢᱚᱜᱚᱜᱼᱟ ᱟᱫᱚ ᱚᱱᱟ ᱠᱚᱫᱚ ᱟᱞᱮ ᱱᱚᱛᱮ ᱫᱚ ᱵᱟᱝ ᱟᱞᱮ ᱱᱚᱛᱮ ᱫᱚ ᱥᱩᱫᱩ ᱦᱚᱸᱜ ᱚᱭ ᱵᱟᱡᱟᱨ ᱨᱮᱜᱮ ᱠᱤᱨᱤᱧ ᱠᱟᱛᱮ ᱡᱟᱦᱟᱸ ᱜᱮ ᱧᱟᱢᱚᱜ ᱠᱟᱱᱟ ᱤᱱᱟᱹ ᱴᱩᱠᱩ ᱯᱩᱴᱠᱟᱹ ᱫᱚ ᱛᱟᱹᱣ ᱧᱟᱢᱚᱜ ᱜᱮᱭᱟ ᱟᱫᱚ ᱮᱴᱟᱜ ᱩᱫ ᱠᱚᱫᱚ ᱩᱱᱟᱹᱜ ᱫᱚ ᱵᱟᱝ ᱠᱚ ᱟᱠᱷᱨᱤᱧ ᱜᱮᱭᱟ ᱵᱟᱡᱟᱨ ᱨᱮᱦᱚᱸ
ᱟᱞᱮ ᱠᱚᱨᱮ ᱦᱚᱸ ᱡᱟᱦᱟᱸᱭ ᱠᱚ ᱚᱱᱠᱟ ᱵᱤᱥᱤ ᱠᱚ ᱦᱟᱞᱟᱝ ᱠᱟᱜ-ᱟ
ᱦᱩᱸ
ᱟᱠᱷᱨᱤᱧ ᱠᱚ ᱤᱫᱤ ᱵᱟᱲᱟᱭ ᱜᱮᱭᱟ ᱰᱷᱮᱨ ᱰᱷᱮᱨ ᱜᱮ
ᱚ
ᱟᱯᱮ ᱥᱮᱫ ᱛᱟᱦᱚᱞᱮ ᱡᱚᱱ ᱡᱚᱠᱷᱚᱱ ᱡᱟᱦᱟᱱᱟᱜ ᱠᱚᱨᱮ ᱯᱤᱴᱷᱟᱹ ᱵᱟᱲᱟ
ᱦᱮᱸ
ᱟᱯᱮᱥᱮᱫ ᱡᱚᱠᱷᱚᱱ ᱯᱤᱴᱷᱟᱹ ᱠᱚᱨᱟᱣ ᱥᱚᱢᱚᱭ ᱥᱮ ᱥᱟᱠᱟᱢ ᱠᱚᱫᱚ ᱠᱤᱨᱤᱧ ᱞᱟᱜᱟᱣ ᱯᱮᱭᱟ ᱛᱚ
ᱦᱮᱸ ᱟᱞᱮ ᱫᱚ ᱥᱟᱠᱟᱢ ᱠᱚᱫᱚ ᱵᱟᱡᱟᱨ ᱠᱷᱚᱱ ᱜᱮᱞᱮ ᱠᱤᱨᱤᱧ ᱟᱹᱜᱩᱭᱟ ᱵᱟᱡᱟᱨ ᱠᱷᱚᱱᱞᱮ ᱠᱤᱨᱤᱧ ᱠᱤᱨᱤᱧ ᱟᱹᱜᱩᱭᱟ ᱦᱮᱸᱞᱮ
ᱮ ᱢᱟᱱᱮ ᱵᱟᱡᱟᱨ ᱫᱚ ᱥᱩᱨ ᱨᱮᱜᱮ ᱦᱮᱱᱟᱜ ᱛᱟᱯᱮᱭᱟ
ᱦᱮᱸ ᱵᱟᱡᱟᱨ ᱫᱚ ᱥᱩᱨ ᱜᱮᱭᱟ ᱚᱱᱟ ᱠᱚᱨᱮ ᱠᱷᱚᱱᱞᱮ ᱠᱤᱨᱤᱧ ᱟᱹᱜᱩᱭ ᱜᱮᱭᱟ
ᱥᱚᱯᱛᱟᱦᱚ ᱨᱮ ᱛᱤᱱᱟᱹᱜ ᱫᱤᱱ ᱦᱟᱴ ᱦᱩᱭᱩᱜᱼᱟ ᱚᱱᱟ ᱛᱮ ᱥᱩᱨ ᱠᱚᱨᱮ
ᱥᱩᱨ ᱠᱚᱨᱮ ᱦᱟᱰᱟ ᱫᱚ ᱵᱟᱹᱱᱩᱜᱼᱟ ᱠᱤᱱᱛᱩ ᱵᱟᱡᱟᱨ ᱢᱮᱱᱟᱜᱼᱟ ᱵᱟᱡᱟᱨ ᱫᱚ ᱥᱟᱨᱟ ᱵᱚᱪᱷᱚᱨ ᱥᱟᱨᱟ ᱫᱤᱱ ᱜᱮᱢ ᱧᱟᱢᱟ ᱫᱤᱱᱟᱹᱢ ᱦᱤᱞᱳᱜ ᱥᱮᱛᱟᱜ ᱵᱮᱲᱟ ᱟᱹᱭᱩᱵ ᱵᱮᱲᱟ ᱵᱟᱡᱟᱨ ᱦᱚᱸ ᱢᱮᱱᱟᱜᱼᱟ ᱥᱮᱛᱟᱜ ᱵᱟᱡᱟᱨ ᱦᱚᱸ ᱢᱮᱱᱟᱜᱼᱟ ᱥᱮᱛᱟᱜ ᱵᱟᱡᱟᱨ ᱨᱮᱜᱮ ᱦᱚᱸᱜ ᱱᱚᱝᱠᱟ ᱥᱟᱠᱟᱢ ᱠᱚᱫᱚ ᱵᱮᱥᱤ ᱠᱚ ᱟᱹᱜᱩᱣᱟᱞᱮᱭᱟ ᱡᱟᱹᱥᱛᱤ ᱫᱚ ᱚᱱᱟ ᱨᱮᱜᱮ ᱧᱟᱢᱚᱜᱼᱟ
ᱟᱫᱚ ᱪᱮᱫᱠᱟ ᱡᱮᱫᱤᱱ ᱯᱚᱨᱚᱵᱽ ᱠᱚ ᱛᱟᱦᱮᱱᱟ ᱛᱟᱨ ᱢᱚᱲᱮ ᱫᱤᱱ ᱞᱟᱦᱟ ᱠᱷᱚᱱ ᱠᱚ ᱟᱹᱜᱩᱭᱟᱹ ᱡᱮ ᱛᱮᱦᱤᱧ ᱯᱚᱨᱚᱵᱽ ᱜᱟᱯᱟ ᱛᱮᱦᱤᱧ ᱯᱚᱨᱚᱵ ᱛᱮᱦᱤᱧ ᱜᱮᱠᱚ ᱟᱹᱜᱩᱭᱟ ᱚᱱᱠᱟ ᱫᱚ ᱵᱟᱝ ᱵᱟᱨᱯᱮ ᱫᱤᱱ ᱞᱟᱦᱟ ᱠᱷᱚᱱ ᱫᱚ ᱢᱚᱴᱟᱢᱩᱴᱤ ᱯᱮ ᱧᱟᱢᱚᱜ ᱜᱮᱭᱟ ᱥᱟᱠᱟᱢ ᱠᱚᱫᱚ ᱯᱟᱛᱲᱟᱣ ᱠᱟᱛᱮ ᱦᱚᱸᱠᱚ ᱟᱹᱷᱨᱤᱧᱟ᱾ ᱵᱟᱠᱷᱟᱱ ᱥᱩᱫᱷᱩ ᱮᱢᱱᱤ ᱪᱩᱴᱟᱹ ᱥᱟᱠᱟᱢ ᱦᱚᱸᱠᱚ ᱟᱹᱠᱷᱨᱤᱧ ᱜᱮᱭᱟ᱾
ᱦᱩᱸ ᱟᱞᱮ ᱥᱮᱫ ᱫᱚ ᱥᱟᱠᱟᱢ ᱠᱚᱫᱚ ᱡᱟᱹᱥᱛᱤ ᱜᱮ ᱧᱟᱢᱚᱜ ᱟᱛᱚ᱾ ᱥᱩᱨ ᱜᱮ ᱢᱟᱱᱮ ᱵᱤᱨ ᱢᱮᱱᱟᱜ ᱛᱟᱞᱮ ᱜᱮᱭᱟ᱾ ᱢᱟᱱᱮ ᱡᱟᱦᱟᱸᱭ ᱚᱱᱠᱟ ᱨᱮᱸᱜᱮᱡ ᱦᱚᱲ ᱠᱚᱫᱚ ᱢᱟᱱᱮ ᱡᱟᱦᱟᱸᱭ ᱠᱚ ᱠᱟᱹᱢᱤ ᱠᱚ ᱵᱟᱝ ᱠᱚ ᱛᱟᱦᱮᱱ ᱛᱟᱠᱚᱣᱟ᱾ ᱩᱱᱠᱩ ᱚᱲᱟᱜ ᱨᱮ ᱦᱟᱲᱟᱢ ᱵᱩᱲᱦᱤ ᱠᱚ ᱛᱟᱦᱮᱱ, ᱛᱟᱦᱮᱱ ᱜᱮᱭᱟ ᱠᱚ ᱥᱮ᱾ ᱥᱟᱠᱟᱢ ᱦᱮᱡ ᱠᱚ ᱪᱟᱞᱟᱣᱮᱱ ᱜᱮ, ᱥᱟᱠᱟᱢ ᱦᱮᱡ ᱠᱟᱛᱮ ᱚᱱᱟ ᱥᱟᱠᱟᱢ ᱜᱮ ᱯᱟᱹᱴᱤᱭᱟᱠᱚ᱾ ᱟᱨ ᱢᱟᱱᱮ ᱚᱱᱠᱟ ᱯᱟᱴᱤ ᱠᱟᱛᱮᱫ, ᱛᱟᱥᱮ ᱨᱚᱦᱚᱲ ᱟᱠᱚ ᱾
ᱦᱩᱸ
ᱟᱨ ᱚᱱᱟᱜᱮ ᱟᱠᱷᱨᱤᱧ ᱠᱟᱛᱮ ᱡᱟᱣᱟᱜᱮ ᱢᱟᱱᱮ ᱮᱠᱥᱚᱴᱤ ᱨᱮ ᱢᱤᱫ ᱛᱟᱲᱤ ᱠᱟᱛᱮ ᱠᱚ ᱦᱩᱭᱩᱜᱼᱟ᱾ ᱟ ᱚᱱᱠᱟ ᱠᱟᱛᱮ ᱠᱚ ᱟᱠᱷᱨᱤᱧ ᱟᱠᱚ᱾
ᱚ ᱟᱞᱮ ᱥᱮᱜ ᱢᱟ ᱟᱨᱦᱚᱸ ᱩᱞᱴᱟᱹ, ᱩᱞᱴᱟᱹ ᱢᱟᱱᱮ ᱟᱞᱮ ᱥᱮᱫ ᱫᱚ ᱟᱨᱚ ᱟᱹᱠᱷᱨᱤᱧ ᱫᱚ ᱵᱟᱝ, ᱟᱞᱮ ᱫᱚ ᱚᱱᱮ ᱪᱮᱫᱠᱟ ᱠᱚ ᱚᱱᱮ ᱯᱮ ᱞᱟᱹᱭ ᱠᱮᱫᱟ ᱟᱹᱠᱷᱨᱤᱧᱟ ᱠᱚ᱾ ᱢᱤᱫ ᱥᱚ ᱴᱤ ᱛᱟᱹᱲᱤ ᱠᱚ ᱟᱹᱜᱩ ᱠᱟᱜᱼᱟ᱾ ᱟᱞᱮ ᱥᱮᱫ ᱫᱚ ᱡᱷᱚᱛᱚ ᱦᱚᱲᱟᱜ ᱯᱨᱟᱭ ᱢᱮᱥᱤᱱ ᱢᱮᱱᱟᱜᱼᱟ᱾ ᱮᱢ ᱟᱠᱟᱜ ᱠᱚᱣᱟ ᱠᱚ ᱜᱨᱩᱯ ᱠᱷᱚᱱ ᱛᱟᱦᱚᱞᱮ ᱡᱮ ᱡᱮᱢᱚᱱ, ᱚᱠᱚᱭ ᱫᱚᱠᱚ ᱫᱷᱟᱨᱟᱯ ᱤᱭᱟᱹ, ᱫᱷᱟᱨᱟᱯ ᱟᱠᱚ᱾ ᱚᱠᱚᱭ ᱫᱚᱠᱚ ᱥᱤᱞᱟᱹᱭᱟ ᱚᱱᱟ ᱢᱮᱥᱤᱱ ᱜᱮ᱾ ᱢᱟᱱᱮ ᱵᱟᱨᱚ ᱢᱤᱫ ᱥᱚᱴᱤ ᱢᱤᱥᱤᱱ, ᱢᱤᱫ ᱥᱚᱴᱤ ᱯᱟᱛᱲᱟ ᱨᱮᱠᱚ ᱚᱱᱟ ᱠᱚ ᱯᱚᱧᱪᱟᱥ ᱴᱤᱭᱟ᱾
ᱦᱮᱸ ᱢᱟᱱᱮ ᱯᱟᱛᱲᱟ ᱜᱮ ᱥᱤᱞᱟᱹᱭ ᱠᱟᱛᱮ ᱚᱱᱟ ᱠᱚ ᱫᱷᱟᱲᱟᱯ-ᱟ ᱥᱮ᱾
ᱦᱮᱸ ᱦᱮᱸ
ᱟᱞᱮ ᱦᱚᱸ ᱢᱤᱫ ᱥᱮᱨᱢᱟ ᱠᱤᱪᱷᱩ ᱢᱟᱱᱮ ᱞᱟᱦᱟᱛᱮ ᱚᱱᱠᱟ ᱟᱛᱳ ᱠᱚᱨᱮ ᱜᱚᱜᱚ ᱛᱟᱠᱚᱣᱟ, ᱚᱱᱠᱟ ᱢᱚᱦᱤᱞᱟ ᱜᱩᱨᱩᱯ ᱛᱟᱦᱮᱸ ᱠᱟᱱ ᱛᱟᱠᱚᱣᱟ᱾ ᱚᱱᱠᱟ ᱠᱚ ᱮᱢ ᱵᱟᱲᱟ ᱠᱚ ᱛᱟᱦᱮᱸ ᱱᱟ ᱢᱮᱥᱤᱱ ᱠᱚ ᱾ ᱟᱫᱚ ᱟᱠᱚ ᱪᱤᱫ ᱠᱚ ᱠᱷᱟᱹᱯᱟᱹᱨᱤ ᱠᱷᱟᱹᱯᱟᱹᱨᱤ ᱵᱟᱲᱟᱭ ᱱᱟ, ᱥᱮ ᱪᱮᱫ ᱚᱱᱠᱟ ᱵᱟᱝ ᱯᱚᱴᱟᱣ ᱞᱮᱱ ᱛᱟᱠᱚᱣᱟ ᱾ ᱚᱱᱟ ᱯᱚᱨᱮ ᱠᱷᱚᱱ ᱫᱚ ᱫᱚᱦᱚ ᱜᱮ ᱢᱮᱱᱟᱜᱼᱟ ᱢᱮᱥᱤᱱ ᱫᱚ ᱵᱟᱝ ᱠᱚ ᱪᱟᱞᱟᱣ ᱵᱟᱲᱟᱭ ᱮᱫᱟ᱾ ᱵᱟᱝ ᱠᱷᱟᱱ ᱯᱳᱭᱞᱳ ᱯᱩᱭᱞᱩ ᱫᱚ ᱵᱷᱟᱜᱮ ᱜᱮ ᱠᱚ ᱪᱟᱞᱟᱣ ᱵᱟᱲᱟ ᱠᱮᱫᱟ᱾ ᱛᱟᱨᱯᱚᱨ ᱯᱚᱨᱮ ᱫᱚ ᱟᱫᱚ ᱚᱱᱟ ᱫᱚ ᱵᱚᱱᱫᱚᱭ ᱮᱱᱟ ᱟᱥᱛᱮ ᱟᱥᱛᱮ
ᱵᱟᱝ, ᱟᱞᱮ ᱱᱚᱸᱰᱮ ᱫᱚ ᱱᱤᱛᱚᱜ ᱦᱚᱸ ᱢᱮᱱᱟᱜ ᱜᱮᱭᱟ᱾ ᱠᱷᱟᱹᱯᱟᱹᱨᱤ ᱠᱚᱫᱚ ᱥᱮ ᱨᱚᱠᱚᱢ ᱫᱚ ᱵᱟᱝ ᱟᱸᱡᱚᱢ ᱟᱠᱟᱱᱟ ᱡᱮ ᱠᱷᱟᱹᱯᱟᱹᱨᱤ ᱠᱟᱱᱟ ᱠᱚ ᱢᱮᱱᱛᱮ᱾
ᱦᱳᱭ
ᱟᱫᱚ, ᱦᱚᱸ ᱚᱭ ᱫᱷᱟᱲᱟᱯ ᱠᱚᱦᱚᱸ ᱦᱳᱭᱳᱜ ᱠᱟᱱ ᱜᱮᱭᱟ, ᱟᱫᱚ ᱚᱱᱮ ᱚᱱᱠᱟ᱾ ᱢᱤᱫᱴᱷᱮᱱ ᱜᱮ ᱢᱤᱫ ᱦᱚᱲᱟᱜ ᱜᱮ ᱦᱚᱭᱛᱚ ᱟᱹᱰᱤ ᱩᱛᱟᱹᱨ ᱢᱮᱱᱟᱜᱼᱟ᱾ ᱫᱷᱟᱲᱟᱯᱟᱜ ᱦᱚᱸ ᱢᱮᱱᱟᱜᱼᱟ ᱱᱟᱛᱮ ᱤᱭᱟᱹᱣᱟᱜ ᱦᱚᱸ᱾ ᱥᱤᱞᱟᱹᱭᱟᱜ ᱦᱚᱸ᱾ ᱡᱮ ᱡᱮᱢᱚᱱ ᱚᱱᱠᱟ ᱠᱚ ᱠᱚᱨᱟᱣ ᱠᱟᱣ ᱱᱤᱡᱼᱟ᱾ ᱟᱫᱚ ᱥᱟᱨᱟ ᱵᱚᱪᱷᱚᱨ ᱡᱚᱠᱷᱚᱱ ᱡᱚᱠᱷᱚᱱ ᱠᱟᱹᱢᱤ ᱵᱟᱝ ᱛᱟᱦᱮᱱᱟ ᱩᱱᱫᱚ ᱱᱚᱣᱟ ᱠᱚᱜᱮ ᱠᱚ ᱥᱟᱨᱟᱫᱤᱱ ᱠᱚ ᱠᱟᱹᱢᱤᱭᱟ᱾
ᱡᱟᱦᱟᱱᱟᱜ ᱵᱟᱝ ᱡᱟᱦᱟᱱᱟᱜ ᱫᱚ ᱠᱟᱹᱢᱤ ᱜᱮ ᱞᱟᱜᱟᱜᱼᱟ ᱥᱮ ᱟᱥᱩᱞ ᱞᱟᱹᱜᱤᱫ ᱫᱚ ᱾
ᱦᱮᱸ ᱦᱮᱸ᱾ ᱢᱟᱹᱱᱢᱤ ᱡᱤᱭᱚᱱ ᱨᱮ ᱡᱟᱦᱟᱸ, ᱦᱮᱸ ᱦᱮᱸ
ᱛᱟᱦᱞᱮ ᱟᱞᱮ ᱥᱮᱫ ᱫᱚᱯᱮ ᱦᱮᱡ ᱵᱟᱲᱟ ᱦᱮᱡ ᱵᱟᱲᱟ ᱟᱠᱟᱱ ᱜᱮᱭᱟ ᱥᱮ ᱵᱟᱝ?
ᱦᱮᱸ ᱵᱤᱨ ᱫᱤᱥᱚᱢ ᱠᱚᱨᱮ ᱫᱚᱞᱮ ᱪᱟᱞᱟᱣ ᱠᱟᱱᱟ ᱾ ᱯᱮᱲᱟ ᱠᱚ ᱢᱮᱱᱟᱜ ᱠᱚ ᱛᱟᱞᱮᱭᱟ ᱾
ᱛᱟᱦᱚᱞᱮ ᱱᱚᱛᱮᱱᱟ ᱦᱚᱭ ᱦᱤᱥᱤᱫ ᱛᱮᱯᱮ ᱧᱮᱞ ᱵᱟᱲᱟ ᱟᱠᱟᱫ ᱜᱮᱭᱟ᱾
ᱦᱮᱸ ᱦᱮᱸ ᱧᱮᱞ ᱵᱟᱲᱟ ᱟᱠᱟᱫ ᱜᱮᱭᱟ ᱞᱮ᱾ ᱟᱫᱚ ᱱᱮᱛᱟᱨ ᱫᱚ ᱚᱱᱠᱟ ᱥᱚᱢᱚᱭ ᱵᱟᱝ ᱦᱳᱭᱳᱜ ᱠᱟᱱᱟ ᱡᱷᱚᱛᱚ ᱦᱚᱲ ᱜᱮᱛᱚ ᱦᱚᱜ ᱚᱝᱠᱟ ᱠᱟᱹᱢᱤᱨᱮ ᱵᱮᱥᱛᱚ᱾ ᱛᱟᱦᱚᱞᱮ ᱤᱱᱟᱹ ᱦᱚᱛᱮᱛᱮ ᱱᱮᱛᱟᱨ ᱫᱚ ᱫᱚᱢᱮ ᱫᱚ ᱪᱟᱞᱟᱣ ᱫᱚ ᱵᱟᱝ ᱦᱳᱭᱳᱜ ᱠᱟᱱᱟ ᱾ ᱦᱚᱸᱜ ᱚᱝᱠᱟ ᱠᱟᱡᱮ ᱵᱷᱚᱡᱮ ᱜᱮ ᱦᱳᱭᱛᱚ ᱪᱟᱞᱟᱜ ᱦᱳᱭᱳᱜ ᱠᱟᱱᱟ ᱵᱟᱯᱞᱟ ᱵᱤᱦᱟᱹ ᱠᱚᱨᱮ᱾
ᱦᱳᱭ, ᱚᱱᱟ ᱠᱚᱨᱮ ᱜᱮᱛᱚ ᱟᱵᱚᱣᱟᱜ ᱫᱚ ᱵᱟᱯᱞᱟ ᱵᱤᱦᱟᱹ ᱨᱮᱜᱮᱛᱚ ᱧᱟᱯᱟᱢ ᱫᱚ᱾
ᱦᱮᱸ